ᱦᱮᱞᱳ ᱦᱮᱞᱳ ᱚᱦ ᱢᱮᱰᱟᱢ ᱮᱢᱚᱱ ᱜᱮ ᱢᱮᱱᱟᱜ ᱢᱮᱭᱟ ᱥᱮ ᱦᱮᱸ ᱡᱚᱦᱟᱨ ᱜᱮ ᱡᱚᱦᱟᱨ
ᱦᱳᱭ ᱵᱮᱥ ᱜᱮᱭᱟ ᱯᱮ ᱦᱳᱭ ᱱᱟᱯᱟᱭ ᱜᱮ ᱱᱟᱯᱟᱭ ᱜᱮ, ᱵᱮᱥ ᱴᱷᱤᱠ ᱛᱮ ᱟᱸᱡᱚᱢᱚᱜ ᱠᱟᱱᱟ
ᱦᱳᱭ ᱵᱮᱥ ᱴᱷᱤᱠ ᱜᱮ ᱟᱸᱡᱚᱢᱚᱜ ᱠᱟᱱᱟ᱾
ᱦᱳᱭ ᱟᱨ ᱛᱚᱵᱮ ᱪᱮᱫ ᱠᱚᱯᱮ ᱪᱮᱠᱟ ᱵᱟᱲᱟᱭᱮᱫ ᱠᱟᱱᱟ᱾
ᱦᱚᱭ ᱮᱢᱚᱱ ᱜᱮ ᱢᱮᱱᱟᱜ ᱞᱤᱧᱟᱹ ᱠᱟᱹᱢᱤ ᱠᱚᱢᱟ ᱵᱟᱝ ᱦᱩᱭ ᱟᱠᱟᱱᱟ ᱦᱳᱲᱳ ᱨᱚᱦᱚᱭ ᱢᱟ ᱛᱷᱚᱲᱟ ᱢᱤᱫ ᱦᱟᱯᱛᱟ ᱜᱟᱱ ᱛᱟᱭᱱᱚᱢᱚᱜᱼᱟ ᱾ ᱟᱫᱚ ᱱᱤᱛᱚᱜ ᱫᱚ ᱮᱢᱚᱱ ᱜᱮ ᱢᱮᱱᱟᱜ ᱦᱟᱛᱟᱲ ᱞᱤᱧᱟ
ᱫᱚ ᱱᱟᱦᱟᱜ ᱯᱮ ᱞᱟᱦᱟ ᱧᱚᱜ ᱜᱮᱭᱟ ᱪᱮᱫᱟᱜ ᱥᱮ ᱟᱞᱮ ᱫᱚ
ᱚᱼᱦᱚ
ᱚᱼ ᱦᱟᱸᱜ ᱵᱮᱢ ᱧᱚᱜ ᱜᱮ ᱦᱩᱭᱩᱜ ᱛᱟᱞᱮᱭᱟ ᱠᱚᱫᱚ ᱱᱚᱜᱼᱚᱭ ᱦᱩᱭ ᱫᱚ ᱦᱩᱭ ᱵᱟᱲᱟᱜᱼᱟ ᱟᱫᱚ ᱱᱷᱟᱸᱜ ᱵᱟᱹᱭᱦᱟᱹᱲ ᱠᱚᱫᱚ ᱟᱹᱣᱨᱤ ᱞᱮ ᱜᱤᱰᱤᱭᱟ ᱟᱨ ᱫᱟᱜ ᱦᱚᱸ ᱚᱱᱠᱟ ᱵᱟᱹᱱᱩᱜᱼᱟ ᱞᱟᱦᱟ ᱠᱷᱚᱱ ᱫᱚ ᱱᱚᱜᱼᱚᱭ ᱦᱟᱸᱜ ᱱᱤᱛᱳᱜ ᱜᱮ, ᱡᱟᱹᱥᱛᱤ ᱫᱟᱜ ᱮ ᱡᱟᱹᱲᱤᱼᱮᱫ ᱠᱟᱱᱟ
ᱦᱩᱸ ᱦᱳᱭ
ᱞᱟᱦᱟ ᱢᱟ ᱮᱱᱛᱮ ᱚᱱᱠᱟ ᱫᱟᱜ ᱢᱟ ᱵᱟᱹᱱᱩᱜ ᱟᱹᱰᱤ ᱫᱟᱭᱟ ᱜᱮ ᱥᱤᱛᱩᱝ ᱟᱹᱰᱤ ᱡᱟᱹᱥᱛᱤ ᱧᱚᱜ ᱜᱮ, ᱟᱨ ᱛᱮᱦᱤᱧ ᱦᱚᱸ ᱱᱷᱟᱜ ᱥᱤᱛᱩᱝ ᱫᱚ ᱟᱹᱰᱤ ᱡᱳᱨ ᱜᱮᱭ ᱥᱤᱛᱩᱝ ᱟᱠᱟᱜᱼᱟ ᱫᱟᱜ ᱫᱚ ᱦᱚᱞᱟᱭ ᱡᱟᱹᱲᱤ ᱞᱮᱫ ᱜᱮᱭᱟ,
ᱱᱤᱛᱚᱜ,
ᱦᱚᱞᱟ ᱟᱹᱭᱩᱵ ᱵᱮᱞᱟ ᱫᱟᱜᱼᱮ ᱡᱟᱹᱲᱤ ᱞᱮᱜᱼᱟ ᱠᱮᱫᱩᱵ ᱵᱮᱨ ᱦᱟᱹᱵᱤᱡ ᱟᱫᱚ, ᱛᱮᱦᱮᱧ ᱥᱮᱛᱟᱜ ᱵᱮᱲᱟ ᱠᱷᱚᱡ ᱜᱮ ᱟᱹᱰᱤ ᱥᱤᱛᱩᱝ ᱟᱠᱟᱫᱼᱟ
ᱦᱳᱭ ᱦᱳᱭ ᱦᱩᱸ
ᱟᱨ ᱢᱟᱡᱟᱱ ᱠᱚᱫᱚ ᱯᱮ ᱡᱚᱢ ᱵᱟᱲᱟ ᱠᱮᱜᱼᱟ᱾
ᱦᱳᱭ ᱡᱚᱢ ᱠᱮᱜᱼᱟ ᱞᱮ ᱢᱟᱡᱟᱱ ᱠᱚᱫᱚ ᱦᱩᱭ ᱵᱟᱲᱟᱭᱮᱱᱟ ᱾
ᱦᱳᱭ ᱱᱤᱛᱚᱜ ᱢᱟ ᱜᱮᱭᱟ ᱟᱫᱚ ᱟᱹᱞᱤᱧ ᱦᱚᱸ ᱢᱟᱸᱡᱟᱱ ᱠᱚ ᱡᱚᱢ ᱵᱟᱲᱟ ᱠᱟᱛᱮ ᱜᱮ ᱱᱚᱜᱼᱚᱭ ᱠᱟᱹᱴᱤᱡ ᱮᱯ ᱠᱚᱞᱤᱧ ᱧᱮᱞ ᱵᱟᱲᱟᱭᱮᱫ ᱠᱟᱱ ᱛᱟᱦᱮᱸᱱᱟ᱾ ᱟᱫᱚᱞᱤᱧ ᱢᱮᱱᱮᱜ ᱛᱚᱨᱟ ᱞᱤᱧ ᱥᱚᱢᱳᱚᱭᱚᱜ ᱠᱟᱱᱟ ᱠᱟᱹᱴᱤᱡ ᱥᱚᱢᱚᱭ ᱞᱤᱧ ᱮᱢᱟᱣᱟᱜ ᱜᱮ᱾
ᱦᱩᱸ ᱦᱚ ᱴᱷᱤᱠ ᱜᱮᱭᱟ ᱴᱷᱤᱠ ᱟᱪᱪᱷᱟ ᱢᱮᱰᱟᱢ ᱢᱤᱫᱴᱮᱡ ᱠᱟᱛᱷᱟ ᱞᱤᱧ ᱠᱩᱞᱤ ᱠᱩᱠᱞᱤ ᱞᱤᱧ ᱫᱚᱦᱚᱭᱮᱫᱼᱟ ᱦᱳᱭ ᱥᱮ᱾ ᱟᱨ ᱟᱹᱞᱤᱧ ᱞᱤᱧ ᱢᱮᱱᱮᱜᱼᱟ ᱠᱤ ᱦᱳᱭ ᱦᱳᱭ ᱟᱹᱞᱤᱧ ᱞᱤᱧ ᱢᱮᱱᱮᱜᱼᱟ ᱠᱤ ᱦᱚᱜᱼᱚᱭ ᱮᱸ ᱱᱚᱜᱼᱚᱭ ᱱᱤᱛᱚᱜ ᱢᱟ ᱦᱩᱞ ᱛᱤᱨᱤᱥᱮ ᱡᱩᱱ ᱢᱟᱦᱟ ᱛᱤᱭᱟᱹᱜ ᱱᱟᱥᱮ ᱦᱩᱞ ᱢᱟᱦᱟ᱾
ᱦᱳᱭ ᱦᱳᱭ ᱥᱮᱴᱮᱨᱚᱜ
ᱦᱳᱭ ᱥᱮᱴᱮᱨᱚᱜ ᱠᱟᱱ ᱛᱟᱵᱚᱱᱟ᱾ ᱟᱫᱚ ᱟᱹᱞᱤᱧ ᱱᱚᱣᱟ ᱜᱮ ᱠᱟᱛᱷᱟ ᱞᱤᱧ ᱢᱮᱱᱮᱫᱼᱟ, ᱠᱤ ᱮ ᱠᱤᱪᱷᱩ ᱠᱤᱪᱷᱩ ᱡᱟᱭᱜᱟ ᱨᱮ ᱟ ᱟᱹᱰᱤ ᱢᱚᱸᱡᱽ ᱢᱚᱸᱡᱽ ᱯᱨᱳᱜᱨᱟᱢ ᱠᱚ ᱦᱩᱭ ᱦᱚᱪᱚᱭᱮᱜᱼᱟ ᱟᱨ ᱮᱥᱴᱮᱡᱮᱜ ᱟᱠᱚ᱾ ᱰᱤᱡᱮ ᱵᱚᱠᱥ ᱠᱚ ᱟᱹᱜᱩᱭᱮᱜᱼᱟ, ᱫᱚᱢᱮ ᱠᱚ ᱮᱱᱮᱡ ᱥᱮᱨᱮᱧᱮᱜᱼᱟ᱾ ᱦᱮᱸ ᱟᱨ ᱯᱨᱳᱜᱨᱟᱢ ᱠᱚ ᱠᱚ ᱢᱟᱱᱟᱣᱮᱜᱼᱟ, ᱠᱤ ᱟᱵᱮᱱ ᱚᱱᱟ ᱪᱮᱛᱟᱱ ᱨᱮ ᱪᱮᱫ ᱵᱮᱱ ᱞᱟᱹᱭ ᱠᱮᱜᱼᱟ?
ᱦᱳᱭ ᱟᱹᱞᱤᱧ ᱞᱤᱧ ᱟᱹ ᱵᱮᱥ ᱠᱟᱛᱷᱟ ᱵᱮᱱ ᱠᱩᱠᱞᱤ᱾ ᱵᱤᱱ ᱫᱚᱦᱚ ᱠᱮᱜ-ᱟ, ᱟᱹᱰᱤᱢ ᱮᱸ ᱟᱹᱞᱤᱧ ᱫᱚ ᱱᱚᱜᱼᱚᱭ ᱟᱞᱮ ᱥᱮᱱ ᱮᱱᱛᱮᱜ ᱩᱱ ᱵᱚᱪᱷᱚᱨ ᱵᱚᱱᱱᱟ ᱦᱩᱭᱩᱜ ᱠᱟᱱ ᱜᱮᱭᱟ, ᱟᱫᱚ ᱟᱹᱞᱤᱧ ᱫᱚᱞᱤᱧ ᱢᱮ ᱠᱤ ᱱᱚᱣᱟ ᱦᱩᱞ ᱢᱟᱦᱟ ᱫᱚ
ᱦᱳᱭ ᱢᱟ ᱨᱚᱲ ᱵᱮᱱ? ᱟᱸᱡᱚᱢᱚᱜ ᱠᱟᱱᱟ ᱥᱮ